ᱦᱮᱸ ᱜᱚᱢᱠᱮ ᱡᱚᱦᱟᱨ ᱜᱮ᱾ ᱦᱚᱸ ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ ᱞᱟᱹᱭ ᱵᱮᱱ᱾
ᱟᱪᱪᱷᱟ ᱢᱮᱱᱫᱟᱞᱤᱧ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾
ᱦᱮᱸ ᱜᱚᱢᱠᱮ ᱛᱟᱦᱚᱞᱮ ᱢᱮᱱᱫᱟᱞᱤᱧ ᱱᱟᱯᱟᱭ ᱵᱟᱲᱟ ᱜᱮᱭᱟ ᱵᱮᱤᱱ ᱥᱮ?
ᱦᱮᱸ ᱱᱟᱯᱟᱭ ᱜᱮ,
ᱟᱪᱪᱷᱟ ᱟᱪᱪᱷᱟ᱾
ᱟᱵᱤᱱ ᱫᱚ
ᱦᱳᱭ ᱜᱚᱝᱠᱮ ᱟᱹᱞᱤᱧ ᱦᱚᱸ ᱱᱟᱯᱟᱭ ᱜᱮ ᱥᱟᱶᱛᱮ ᱥᱟᱱᱟᱢ ᱚᱲᱟᱜ ᱦᱚᱲ ᱦᱚᱸ ᱱᱟᱹᱭ ᱜᱮ ᱱᱟᱯᱟᱭ ᱜᱮ ᱢᱮᱱᱟᱜ ᱟᱠᱟᱫ ᱞᱮᱭᱟ᱾ ᱟᱨ ᱟᱥᱚᱜ ᱟᱹᱞᱤᱧ ᱡᱟᱛᱮ ᱥᱟᱱᱟᱢ ᱢᱟᱹᱱᱢᱤ ᱱᱟᱹᱭ ᱜᱮ ᱱᱟᱯᱟᱭ ᱜᱮᱵᱚᱱ ᱛᱟᱦᱮᱱ ᱢᱟ᱾
ᱦᱮᱸ ᱦᱮᱸ ᱦᱮᱸ ᱜᱚᱢᱠᱮ,
ᱦᱳᱭ ᱜᱚᱢᱠᱮ ᱟᱨ ᱢᱮᱱᱫᱚ ᱱᱚᱜ-ᱚᱭ ᱡᱟᱦᱟᱸ ᱛᱤᱱᱟᱹᱜ ᱟᱵᱚ ᱟᱥᱟᱲ ᱵᱚᱸᱜᱟ ᱨᱮᱱᱟᱜ ᱠᱟᱹᱢᱤ ᱠᱟᱹᱥᱱᱤ ᱢᱮᱱᱫᱚ ᱚᱱᱟ ᱢᱤᱫ ᱵᱤᱛᱟᱹ ᱞᱟᱡ ᱞᱟᱹᱜᱤᱫ ᱛᱮ ᱡᱟᱦᱟᱸ ᱛᱤᱱᱟᱹᱜ ᱩᱰᱟᱹᱝ ᱜᱮ ᱟᱵᱚᱣᱟᱜ ᱠᱟᱹᱢᱤ ᱠᱟᱹᱥᱱᱤ ᱢᱮᱱᱫᱚ ᱦᱟᱸᱜ ᱦᱩᱲᱩ ᱨᱚᱦᱚᱭ ᱠᱚ ᱱᱟᱸᱦᱜ ᱵᱚᱱ ᱮᱛᱚᱦᱚᱵ ᱠᱟᱜ-ᱟ ᱯᱮ ᱥᱮ ᱵᱟᱝᱜᱮ᱾
ᱟᱞᱮ ᱥᱮᱱ ᱢᱟ ᱮᱦᱚᱵ ᱟᱠᱟᱱᱟ᱾
ᱟᱪᱪᱷᱟ ᱟᱪᱪᱷᱟ ᱢᱮᱱᱫᱚ ᱜᱚᱢᱠᱮ ᱟᱯᱮ ᱫᱚ ᱱᱟᱦᱟᱸᱜ ᱟᱦ ᱫᱟᱜ ᱡᱟᱹᱲᱤ ᱠᱚ ᱱᱟᱯᱟᱭ ᱧᱚᱜ ᱡᱟᱹᱲᱤ ᱟᱠᱟᱫ ᱛᱟᱯᱮᱛᱮ ᱱᱟᱦᱟᱜ ᱮᱛᱚᱦᱚᱵ ᱜᱚᱫ ᱠᱟᱜ-ᱟ ᱯᱮ ᱦᱮᱸ ᱥᱮ ᱵᱟᱝ᱾
ᱦᱮᱸ ᱟᱞᱮ ᱥᱮᱱ ᱢᱟ ᱫᱚᱢᱮ ᱜᱮ ᱫᱟᱜ ᱮᱫᱟ᱾
ᱟᱪᱪᱷᱟ ᱟᱪᱪᱷᱟ ᱦᱮᱸ ᱜᱚᱝᱠᱮ, ᱟᱞᱮ ᱥᱮᱱ ᱫᱚ ᱢᱮᱱ ᱞᱮᱠᱷᱟᱱ ᱦᱟᱸᱜ ᱥᱮᱨᱢᱟ ᱡᱟᱹᱲᱤ ᱵᱟᱝᱛᱮ ᱥᱮ ᱱᱟᱦᱟᱸᱜ ᱪᱟᱥ ᱫᱚ ᱮᱠᱟᱞᱜᱮ ᱟᱹᱣᱨᱤ ᱞᱮ ᱮᱛᱚᱦᱚᱵ ᱫᱟᱲᱮᱭᱟᱜ-ᱟ᱾ ᱢᱮᱱᱫᱚ ᱜᱚᱢᱠᱮ ᱫᱤᱱᱟᱹᱢ ᱜᱮ ᱱᱟᱦᱟᱜ ᱥᱮᱨᱢᱟ ᱨᱮᱫᱚ ᱦᱮᱸᱫᱮ ᱨᱤᱢᱤᱞ ᱜᱩᱨᱞᱟᱹᱣ ᱵᱟᱲᱟᱭ ᱠᱟᱱᱟ, ᱢᱮᱱᱠᱷᱟᱱ ᱠᱷᱟᱱ ᱡᱟᱹᱲᱤ ᱫᱚ ᱱᱟᱦᱟᱜ ᱮᱠᱟᱞ ᱜᱮ ᱟᱹᱣᱨᱤ ᱡᱟᱹᱲᱤᱭᱟᱭ ᱦᱮᱸ ᱜᱚᱝᱠᱮ, ᱢᱮᱱᱫᱚ ᱛᱤᱠᱤᱱ ᱵᱮᱲᱟ ᱫᱚ ᱱᱟᱦᱟᱜ ᱟᱹᱰᱤ ᱨᱩᱴᱷᱤ ᱥᱤᱛᱩᱝ ᱢᱮᱱᱫᱚ ᱡᱟᱦᱟᱸ ᱩᱰᱟᱹᱝ ᱜᱮ ᱠᱷᱮᱛ ᱠᱚᱨᱮ ᱫᱟᱜ ᱦᱚᱭᱛᱳ ᱛᱤᱜᱩ ᱵᱟᱲᱟᱣ ᱠᱟᱱᱟ ᱚᱱᱟ ᱩᱰᱟᱹᱝ ᱦᱚᱸ ᱟᱸᱡᱮᱫ ᱜᱫᱚᱜ ᱠᱟᱱ ᱜᱮᱭᱟ᱾
ᱟᱪᱪᱷᱟ ᱜᱚᱝᱠᱮ ᱞᱟᱹᱭ ᱫᱤᱱ ᱟᱯᱮ ᱟᱯᱮ ᱥᱮᱱ ᱫᱚ ᱵᱚᱪᱷᱚᱨᱮ ᱢᱤᱫ ᱫᱷᱟᱣ ᱯᱮ ᱪᱟᱥ ᱜᱮᱭᱟ ᱥᱮ ᱵᱟᱨ ᱫᱷᱟᱣ ᱯᱮ ᱪᱟᱥ ᱜᱮᱭᱟ ᱜᱚᱝᱠᱮ?
ᱟᱦ ᱜᱚᱝᱠᱮ ᱢᱮᱱᱫᱚ ᱟᱞᱮ ᱱᱟᱦᱟᱜ ᱢᱤᱫ ᱩᱰᱟᱹᱝ ᱜᱮᱞᱮ ᱪᱟᱥ-ᱟ ᱢᱮᱱᱫᱚ ᱚᱱᱟ ᱥᱮᱨᱢᱟ ᱡᱟᱹᱲᱤ ᱠᱟᱛᱮᱜᱮ ᱱᱟᱦᱟᱸᱜ ᱞᱮ ᱪᱟᱥᱟ ᱦᱮᱸ ᱟᱨ ᱚᱱᱠᱟ ᱫᱚ ᱱᱟᱦᱟᱸᱜ ᱵᱟᱨᱯᱮ ᱩᱰᱟᱹᱝ ᱥᱮ ᱚᱱᱠᱟᱱᱟᱜ ᱠᱮᱱᱮᱞ ᱥᱮ ᱵᱳᱭᱨᱤᱝ ᱥᱮᱞᱳ ᱚᱱᱠᱟᱱᱟᱜ ᱥᱩ ᱵᱮᱵᱚᱥᱛᱷᱟ ᱫᱚ ᱵᱟᱹᱪᱩᱜ ᱛᱟᱞᱮᱭᱟ ᱥᱮ ᱵᱟᱝᱠᱚ ᱮᱢᱟ ᱠᱟᱫ ᱞᱮᱛᱮ ᱱᱚᱣᱟ ᱥᱮᱨᱢᱟ ᱡᱟᱹᱲᱤ ᱛᱮᱜᱮ ᱱᱟᱦᱟᱜ ᱡᱩᱫᱤ ᱜᱚᱝᱠᱮ ᱥᱮᱨᱢᱟ ᱡᱟᱹᱲᱤ ᱵᱟᱭ ᱡᱟᱹᱲᱤᱭᱤᱭᱟ ᱛᱟᱦᱚᱞᱮ ᱮᱠᱟᱞ ᱜᱮ ᱱᱟᱦᱟᱜ ᱟᱞᱮᱭᱟᱜ ᱪᱟᱥ ᱫᱚ ᱵᱤᱪᱷᱟᱹ ᱜᱮᱭᱟ ᱾
ᱦᱩᱸ ᱦᱩᱸ ᱾
ᱦᱳᱭ ᱾
ᱟᱪᱪᱷᱟ ᱥᱚᱻ ᱤᱭᱟᱹ ᱠᱷᱚᱱ ᱫᱚ ᱡᱟ-ᱡᱟᱦᱟᱱᱟᱜ ᱚᱱᱠᱟ ᱥᱚᱨᱠᱟᱨ ᱠᱷᱚᱱ ᱱᱚᱝᱠᱟ ᱥᱩᱵᱤᱫᱷᱟ
ᱮ ᱜᱚᱝᱠᱮ ᱦᱳᱭ ᱛᱚ ᱦᱳᱭ ᱛᱚ ᱟᱭᱢᱟ ᱟᱭᱢᱟ ᱡᱟᱭᱜᱟ ᱨᱮᱫᱚ ᱱᱟᱜ ᱚᱱᱠᱟᱱᱟᱜ ᱥᱩ-ᱥᱩᱵᱤᱫᱷᱟ ᱠᱚ ᱮᱢ ᱟᱠᱟᱫ ᱜᱮᱭᱟ, ᱢᱮᱱᱠᱷᱟᱱ ᱟᱞᱮ ᱱᱚᱣᱟ ᱟ ᱢᱮᱱ ᱫᱚ ᱟᱞᱮ ᱫᱚ ᱵᱩᱨᱩ ᱠᱚᱪᱟ ᱨᱮᱛᱚ ᱱᱟᱦᱟᱜ ᱩᱱᱟᱹ ᱮᱠᱴᱟ ᱦᱚᱭ ᱛᱚ ᱵᱟᱝ ᱠᱚ ᱠᱮᱭᱟᱨ ᱟᱠᱟᱫ ᱞᱮᱭᱟ ᱥᱮ ᱟᱞᱮ ᱮᱢᱚᱜ ᱨᱮᱱᱟᱜ ᱾ ᱟ ᱦᱚᱭ ᱛᱚ ᱢᱚᱱᱮ ᱜᱮ ᱵᱟᱝ ᱠᱟᱱ ᱛᱟᱠᱚᱣᱟ ᱦᱮᱸ ᱟᱫᱚ ᱜᱚᱝᱠᱮ ᱱᱤᱦᱟᱹᱛᱤ ᱡᱩᱫᱤ ᱟᱭᱢᱟ ᱫᱤᱥᱚᱢ ᱞᱮᱠᱟ ᱡᱩᱫᱤ ᱟᱞᱮ ᱦᱚᱸ ᱚᱱᱠᱟᱱᱟᱜ ᱥᱩᱵᱮᱵᱚᱥᱛᱷᱟ ᱠᱚ ᱮᱢᱟ ᱦᱟᱞᱮ ᱠᱮᱭᱟ ᱟᱹᱰᱤ ᱨᱟᱹᱥᱠᱟᱹ ᱞᱮ ᱵᱩᱡᱷᱟᱹᱣ ᱠᱮᱭᱟ, ᱥᱟᱸᱭ ᱥᱟᱶᱛᱮ ᱟᱵᱚ ᱥᱟᱱᱛᱟᱲ ᱦᱚᱯᱚᱱ ᱟᱸ ᱡᱩᱫᱤ ᱚᱱᱠᱟ ᱜᱮ ᱥᱟᱱᱟᱢ ᱟᱹᱛᱩ ᱨᱮ ᱛᱟᱦᱮᱱᱟ ᱠᱷᱮᱛ ᱵᱟᱹᱫᱽ ᱨᱮ ᱥᱟᱱᱟᱢ ᱫᱤᱱ ᱥᱮ ᱡᱟᱦᱟᱸ ᱛᱤᱱᱟᱹᱜ ᱮ ᱮ ᱡᱟᱦᱟ ᱛᱤᱱᱟᱹᱜ ᱫᱤᱱ ᱜᱮ ᱟᱭᱢᱟ ᱟᱭᱢᱟ ᱡᱤᱱᱤᱥ ᱵᱚᱱ ᱪᱟᱥ ᱫᱟᱲᱮᱭᱟᱜ ᱠᱮᱭᱟ ᱾
ᱦᱮᱸ ᱜᱚᱝᱠᱮ ᱦᱮᱸ ᱟᱹᱲᱤ ᱴᱷᱤᱠ ᱵᱮᱱ ᱞᱟᱹᱭ ᱠᱮᱜᱼᱟ ᱾ ᱟᱪᱪᱷᱟ ᱜᱚᱝᱠᱮ ᱪᱟᱥ ᱵᱟᱥ ᱤᱫᱤ ᱠᱟᱛᱮ ᱵᱚᱞᱛᱮ ᱟᱯᱮ ᱚᱱᱛᱮ ᱛᱚ ᱦᱩᱸ ᱵᱚᱪᱷᱚᱨ ᱟᱯᱮ ᱛᱤᱱ ᱫᱷᱟᱣ ᱤᱭᱟᱹ ᱢᱟᱱᱮ ᱦᱩᱲᱩ ᱯᱮ ᱦᱩᱲᱩ ᱥᱩᱢᱩᱝ ᱜᱮ ᱯᱮ ᱪᱟᱥ ᱜᱮᱭᱟ ᱥᱮ ᱟᱸ ᱡᱟᱦᱟᱱᱟᱜ ᱟᱱᱟᱡ ᱯᱟᱹᱛᱤ ᱠᱚᱯᱮ ᱪᱟᱥ ᱵᱟᱲᱟᱭ ᱜᱮ ᱟᱯᱮ?
ᱦᱳᱭ ᱜᱚᱝᱠᱮ ᱚᱱᱠᱟ ᱫᱚ ᱱᱟᱦᱟᱜ ᱟᱱᱟᱡ ᱯᱟᱹᱛᱤ ᱠᱚᱦᱚᱸ ᱞᱮ ᱪᱟᱥ ᱜᱮᱭᱟ, ᱢᱮᱱ ᱫᱚ ᱟᱨ ᱜᱚᱝᱠᱮ ᱱᱚᱜᱼᱚᱭ ᱡᱮᱢᱚᱱ ᱱᱤᱛᱚᱜ ᱟᱭᱞᱮ ᱥᱮᱱ ᱫᱚ ᱱᱟᱸᱜ ᱟᱭᱢᱟ ᱟᱭᱢᱟ ᱚᱱᱠᱟᱱ ᱪᱟᱹᱥᱤ ᱠᱚ ᱢᱮᱱᱟᱜ ᱠᱚᱣᱟ ᱢᱮᱱ ᱫᱚ ᱥᱚᱵᱽᱡᱤ ᱪᱟᱹᱥᱤ ᱦᱮᱸ ᱾
ᱦᱩᱸ ᱦᱩᱸ ᱾
ᱥᱩᱨ ᱨᱮ ᱥᱩᱨ ᱨᱮ ᱱᱟᱦᱟᱜ ᱴᱟᱴᱟ ᱵᱟᱡᱟᱨ ᱛᱟᱞᱮ ᱚᱱᱛᱮ ᱜᱮ ᱱᱟᱦᱟᱜ ᱠᱤᱨᱤᱧ ᱟᱹᱠᱷᱨᱤᱧ ᱠᱚ ᱤᱫᱤᱭᱟ ᱾ ᱦᱮᱸ, ᱟᱨ ᱱᱤᱦᱟᱹᱛᱤ ᱜᱚᱝᱠᱮ ᱟᱵᱚ ᱥᱟᱱᱛᱟᱲ ᱢᱟᱹᱱᱢᱤ ᱫᱚ ᱫᱤᱱ ᱴᱟ ᱨᱮ ᱢᱤᱫ ᱵᱟᱨ ᱢᱤᱫ ᱵᱟᱨ ᱴᱟᱠᱟ ᱡᱩᱫᱤ ᱯᱚᱭᱥᱟ ᱵᱚᱱ ᱟᱨᱡᱟᱣᱟ ᱚᱱᱟ ᱜᱮ ᱟᱵᱚᱣᱟᱜ ᱯᱷᱩᱨᱛᱤ ᱠᱟᱞ ᱨᱮ ᱥᱮ ᱚᱱᱠᱟᱱᱟᱜ ᱨᱩᱣᱟᱹ ᱦᱟᱹᱥᱩ ᱨᱳᱜᱽ ᱟᱡᱟᱨ ᱨᱮ ᱱᱟᱦᱟᱜ ᱚᱱᱟᱜᱮ ᱠᱟᱹᱢᱤ ᱢᱤ ᱨᱮ ᱮᱢ ᱛᱟᱵᱚᱱᱟᱭ ᱥᱮ ᱪᱮᱫ ᱵᱮᱱ ᱞᱟᱹᱭᱼᱟ?
ᱦᱮᱸ ᱜᱚᱝᱠᱮ ᱟᱹᱰᱤ ᱴᱷᱤᱠ ᱵᱤᱱ ᱞᱟᱹᱭ ᱠᱟᱜᱼᱟ ᱾
ᱦᱳᱭ ᱚᱱᱟ ᱛᱮ ᱜᱚᱝᱠᱮ ᱟᱞᱮ ᱫᱤᱥᱚᱢ ᱫᱚ ᱱᱤᱛᱚᱜ ᱡᱮᱢᱚᱱ ᱧᱮᱞᱚᱜ ᱠᱟᱱᱟ ᱦᱮᱸᱻ ᱢᱮᱱ ᱫᱚ ᱟᱭᱢᱟ ᱟᱭᱢᱟ ᱵᱮᱸᱜᱟᱲ ᱞᱟᱹᱣᱠᱤ ᱦᱮᱸ ᱚᱱᱠᱟ ᱱᱟᱸᱜ ᱟᱹᱰᱤ ᱟᱭᱢᱟ ᱜᱮ ᱠᱚ ᱪᱟᱥ ᱠᱟᱫᱟ ᱥᱮ ᱚᱱᱠᱟ ᱱᱟᱸᱜ ᱵᱤᱜᱷᱟᱹ ᱨᱮ ᱮᱸ ᱟᱞᱮ ᱥᱩᱨ ᱥᱩᱯᱩᱨ ᱟᱹᱛᱩ ᱨᱮ ᱪᱟᱞᱟᱣ ᱦᱩᱭ ᱞᱮᱱᱟ ᱾
ᱟᱪᱪᱷᱟ ᱜᱚ-ᱜᱚᱝ-ᱜᱚᱝᱠᱮ ᱟᱸᱡᱚᱢ ᱵᱤᱱ ᱦᱮᱸ ᱟᱵᱤᱱ ᱮ ᱡᱟᱦᱟ ᱛᱮ ᱵᱤᱱ ᱡᱟᱦᱟ ᱥᱮᱱ ᱵᱤᱱ ᱪᱟᱞᱟᱜ ᱠᱟᱱᱟ ᱥᱮ?
ᱜᱚᱝᱠᱮ ᱚᱱᱠᱟ ᱫᱚ ᱵᱟᱝ ᱜᱮ ᱢᱮᱱ ᱫᱚ ᱱᱚᱣᱟ ᱦᱟᱣᱟᱭ ᱮᱜᱟᱭ ᱡᱟᱹᱥᱛᱤ ᱢᱮᱱ ᱫᱚ ᱦᱮᱸᱫᱮ ᱨᱤᱢᱤᱞ ᱨᱟᱠᱟᱵ ᱠᱟᱱᱟ ᱚᱱᱟ ᱥᱟᱶᱛᱮ ᱦᱚᱭ ᱮᱜᱟᱭ ᱾
ᱟᱪᱪᱷᱟ ᱟᱪᱪᱷᱟ ᱟᱪᱪᱷᱟ ᱟᱪᱪᱷᱟ ᱚᱱᱟ ᱠᱷᱟᱹᱛᱤᱨ ᱚᱱᱟ ᱦᱟᱣᱟ ᱴᱟᱜ ᱜᱮ ᱫᱚᱢᱮ ᱥᱟᱲᱮ ᱟᱸᱡᱚᱢᱚᱜ ᱠᱟᱱᱟ ᱾
ᱦᱳᱭ, ᱦᱳᱭ, ᱦᱳᱭ, ᱟᱫᱚ ᱜᱚᱝᱠᱮ ᱢᱮᱱ ᱫᱚ ᱜᱚᱝᱠᱮ ᱟᱯᱮ ᱫᱤᱥᱚᱢ ᱫᱚ ᱱᱟᱦᱟᱜ ᱚᱱᱠᱟᱱᱟᱜ ᱥᱚᱵᱽᱡᱤ ᱥᱚᱵᱽᱡᱤ ᱯᱟᱹᱛᱤ ᱠᱚᱫᱚ ᱱᱟᱜ ᱯᱮ ᱪᱟᱥᱼᱟ ᱥᱮ ᱵᱟᱝ ᱜᱮ?
ᱦᱮᱸ ᱜᱚᱝᱠᱮ ᱟᱞᱮ ᱥᱮᱱ ᱫᱚ ᱞᱮ ᱩᱸ ᱵᱚᱪᱷᱚᱨ ᱨᱮ ᱪᱷᱚ ᱢᱟᱥ ᱞᱮ ᱦᱩᱲᱩ ᱞᱮ ᱪᱟᱥ ᱜᱮᱭᱟ ᱞᱮ ᱟᱨ ᱪᱷᱚ ᱢᱟᱥ ᱫᱚ ᱥᱚᱵᱽᱡᱤ ᱥᱚᱵᱽᱡᱤ ᱯᱟᱹᱛᱤ ᱟᱱᱟᱪᱽ ᱯᱟᱹᱛᱤ ᱞᱮ ᱪᱟᱥ ᱵᱟᱲᱟᱭ ᱜᱮᱭᱟ ᱞᱮ ᱡᱮ ᱦᱮᱛᱩ ᱱᱮᱛᱟᱨ ᱢᱟ ᱱᱤᱭᱟᱹ ᱴᱟᱭᱤᱢ ᱨᱮᱫᱚ, ᱦᱩᱲᱩ ᱠᱚᱞᱮ ᱪᱟᱥ ᱵᱟᱲᱟᱭ ᱜᱮᱭᱟ ᱞᱮ᱾ ᱟᱨ ᱟᱨ ᱱᱤᱝᱠᱟᱹ ᱨᱟᱵᱟᱝ ᱫᱤᱱ ᱠᱚᱨᱮ ᱫᱚ ᱵᱚᱞᱮ ᱥᱚᱵᱽᱡᱤ ᱠᱚᱞᱮ ᱪᱟᱥ ᱵᱟᱲᱟᱭ ᱜᱮᱞᱮ ᱡᱮ ᱦᱮᱛᱩ ᱫᱚᱢᱮ ᱫᱚ᱾
ᱥᱚᱵᱡᱤᱭᱟᱜ ᱚᱱᱟ ᱯᱷᱚᱞᱚᱱ ᱴᱟᱜ ᱡᱟᱹᱥᱛᱤ ᱟᱹᱰᱤ ᱵᱷᱟᱜᱤ ᱦᱩᱭᱩᱜ ᱜᱮᱭᱟ ᱥᱮ ᱦᱮᱸ ᱥᱮ ᱾
ᱢᱮᱱ ᱫᱚ ᱜᱚᱝᱠᱮ ᱟᱵᱚ ᱥᱟᱱᱛᱟᱲ ᱢᱟᱹᱱᱢᱤ ᱥᱟᱱᱛᱟᱲ ᱢᱟᱹᱱᱢᱤ ᱦᱮᱸ ᱜᱮ ᱡᱩᱫᱤ ᱱᱚᱝᱠᱟ ᱜᱮ ᱟᱵᱚᱣᱟᱜ ᱥᱮᱫᱟᱭ ᱠᱷᱚᱱᱟᱜ ᱥᱮᱫᱟᱭ ᱦᱟᱯᱲᱟᱢ ᱠᱷᱚᱱᱟᱜ ᱢᱮᱱᱟᱜᱼᱟ᱾ ᱥᱮ ᱠᱚ ᱠᱚᱨᱟᱣ ᱟᱹᱜᱩ ᱠᱟᱜᱼᱟ, ᱢᱮᱱ ᱫᱚ ᱟᱵᱚ ᱢᱮᱱ ᱫᱚ ᱯᱷᱤᱨᱤ ᱛᱟᱦᱮᱱ ᱫᱚ ᱦᱟᱸᱜ ᱮᱠᱟᱞ ᱜᱮ ᱵᱟᱵᱚᱱ ᱠᱩᱥᱤᱭᱟᱜᱼᱟ ᱦᱮᱸ ᱥᱮ᱾
ᱦᱮᱸ ᱦᱮᱸ ᱦᱮᱸ ᱦᱮᱸ᱾
ᱡᱟᱸᱦᱟᱱᱟᱜ ᱠᱟᱹᱢᱤ ᱠᱟᱹᱥᱱᱤ ᱫᱚ ᱱᱤᱦᱟᱹᱛᱤ ᱫᱚᱨᱠᱟᱨ ᱤᱱᱟᱹᱠᱷᱟᱱ ᱟᱵᱚᱣᱟᱜ ᱦᱚᱲᱢᱚ ᱡᱤᱣᱤ ᱦᱚᱸ ᱱᱟᱹᱭ ᱜᱮ ᱱᱟᱯᱟᱭ ᱜᱮ ᱛᱟᱦᱮᱱ ᱛᱟᱵᱚᱱᱟ ᱨᱮᱭᱟᱜ᱾
ᱦᱮᱸ ᱜᱚᱝᱠᱮ ᱦᱮᱸ ᱟᱰᱮ ᱴᱷᱤᱠ ᱵᱮᱱ ᱞᱟᱹᱭ ᱠᱮᱫᱟ᱾
ᱦᱳᱭ᱾ ᱟᱫᱚ ᱜᱚᱝᱠᱮ ᱱᱚᱜᱼᱚᱭ ᱡᱮ ᱥᱮᱫᱟᱭ ᱦᱟᱯᱲᱟᱢ ᱠᱚ ᱠᱷᱮᱛ ᱵᱟᱹᱫᱽ ᱠᱚ ᱩᱱᱟᱹᱜ ᱠᱚᱥᱴᱚ ᱛᱟᱞᱟ ᱛᱮ ᱢᱮᱱ ᱫᱚ ᱵᱚᱦᱚᱜ ᱨᱮ ᱜᱟᱢᱪᱷᱟ ᱫᱟᱸᱦᱟᱲᱤ᱾ ᱦᱮᱸ ᱥᱟᱞᱟᱜ ᱛᱮ ᱩᱫᱽᱜᱟᱹᱨ ᱫᱚ ᱦᱤᱰᱤᱨ ᱦᱤᱰᱤᱨ ᱡᱚᱨᱚᱜᱼᱟ᱾ ᱚᱱᱟ ᱛᱟᱞᱟ ᱛᱮ ᱟᱵᱚ ᱱᱚᱣᱟ ᱠᱷᱮᱛ ᱠᱚᱠᱚ ᱵᱮᱱᱟᱣ ᱦᱚᱴᱚᱣᱟᱜ ᱵᱚᱱᱟ ᱥᱮ ᱠᱷᱮᱛ ᱵᱟᱹᱫᱽ ᱠᱚ᱾ ᱦᱮᱸ, ᱟᱫᱚ ᱟᱭᱢᱟ ᱟᱭᱢᱟ ᱩᱱᱠᱩ ᱠᱚᱦᱚᱸ ᱟᱵᱚ ᱦᱟᱯᱮᱱ ᱫᱤᱱ ᱞᱟᱹᱜᱤᱫ ᱛᱮ ᱡᱟᱛᱮ ᱥᱩᱠ ᱨᱮᱵᱚᱱ ᱡᱚᱢ ᱢᱟ ᱚᱱᱟ ᱞᱟᱹᱜᱤᱫ ᱛᱮ ᱱᱟᱦᱟᱜ ᱟᱭᱢᱟ ᱟᱭᱢᱟ ᱫᱩᱠ ᱦᱟᱨᱠᱮᱛ ᱥᱟᱥᱮᱛ ᱠᱟᱛᱮᱫ ᱟᱵᱚ ᱞᱟᱹᱜᱤᱫ ᱛᱮ, ᱦᱮᱸ ᱨᱚᱯᱷᱟ ᱫᱚᱯᱷᱟ ᱠᱟᱛᱮᱫ ᱢᱮᱱᱫᱚ ᱱᱤᱛᱚᱜ ᱦᱚᱸᱠᱚ ᱫᱚᱦᱚ ᱫᱟᱲᱮᱠᱟᱫ ᱵᱚᱱᱟ᱾
ᱦᱮᱸ ᱜᱚᱝᱠᱮ, ᱟᱪᱪᱷᱟ ᱜᱚᱝᱠᱮᱧ ᱞᱟᱹᱭᱫᱟ᱾ ᱟᱯᱮ ᱥᱮᱱ ᱫᱚ ᱦᱩᱲᱩᱣᱟᱜ᱾ ᱚᱠᱟ ᱞᱮᱠᱟ ᱱᱤᱛᱚᱜ ᱢᱟᱨᱠᱮᱴ, ᱟ ᱨᱮᱴ ᱪᱟᱹᱞᱩ ᱟᱠᱟᱱᱟ ᱢᱟᱱᱮ, ᱢᱟᱨᱠᱮᱴ ᱟᱜ ᱫᱟᱢ ᱪᱟᱹᱞᱩ ᱟᱠᱟᱱᱟ᱾
ᱦᱳᱭ ᱜᱚᱝᱠᱮ ᱢᱮᱱᱫᱚ ᱱᱚᱣᱟ ᱦᱩᱲᱩ ᱨᱮᱱᱟᱜ ᱵᱟᱝ ᱜᱮ᱾ ᱜᱚᱝᱠᱮ ᱚᱱᱟ ᱦᱩᱲᱩ ᱨᱮᱱᱟᱜ᱾ ᱠᱟᱛᱷᱟ ᱢᱮᱱ ᱞᱮᱠᱷᱟᱱ ᱫᱚ ᱜᱚᱢᱠᱮ ᱟᱞᱮ ᱫᱚ ᱱᱟᱦᱟᱜ ᱪᱟᱥ ᱫᱚ ᱟᱹᱰᱤ ᱡᱟᱹᱥᱛᱤ ᱜᱮᱞᱮ ᱪᱟᱥᱟ ᱢᱮᱱᱠᱷᱟᱱ ᱚᱱᱟ ᱦᱩᱲᱩ ᱨᱮᱱᱟᱜ, ᱦᱩᱲᱩ ᱨᱮᱱᱟᱜ ᱫᱟᱢ ᱫᱚ ᱱᱟᱦᱟᱜ ᱮᱠᱟᱞ ᱜᱮ ᱟᱞᱮ ᱥᱮᱱ ᱫᱚ ᱚᱱᱠᱟ ᱢᱟᱪᱷᱟ ᱫᱚ ᱵᱟᱪ ᱵᱟᱪᱩᱜ ᱟᱠᱟᱜᱼᱟ ᱢᱮᱱᱫᱚ ᱜᱚᱢᱠᱮ᱾ ᱚᱱᱠᱟ ᱠᱱᱴᱮᱞ ᱨᱮᱞᱮ ᱧᱟᱢᱟ ᱚᱱᱮ ᱯᱨᱟᱭ ᱥᱚᱛᱨᱚᱥᱚ ᱤᱱᱤ ᱤᱱᱠᱟᱹ᱾ ᱦᱮᱸ
ᱦᱮᱸ ᱜᱚᱝᱠᱮ ᱦᱮᱸ᱾
ᱦᱮᱸ ᱟᱫᱚ ᱟᱹᱰᱤ ᱠᱚᱢ ᱫᱟᱢ ᱛᱮ ᱜᱚᱝᱠᱮ ᱟᱨ ᱱᱮᱛᱟᱨ ᱢᱟ ᱟᱹᱰᱤ ᱟᱭᱢᱟ ᱟᱭᱢᱟ ᱥᱟᱨ ᱪᱟᱟᱯᱟᱱ ᱠᱚᱦᱚᱸ ᱫᱟᱢ ᱰᱷᱮᱨᱚᱜ ᱠᱟᱱᱟ ᱟᱫᱚ ᱚᱱᱟ ᱚᱱᱟ ᱠᱚ ᱯᱚᱠᱠᱷᱮ ᱛᱮ ᱱᱟᱦᱟᱜ ᱪᱟᱥᱵᱟᱥ ᱫᱚ ᱟᱹᱰᱤ ᱡᱚᱴᱤᱞᱚᱜ ᱠᱟᱱ ᱛᱟᱞᱮᱭᱟ ᱠᱟᱨᱚᱱ ᱟᱞᱮ ᱱᱚᱣᱟ ᱟᱞᱮ ᱱᱚᱣᱟ᱾ ᱟᱞᱮ ᱟᱹᱛᱩ ᱥᱟᱱᱛᱟᱲ ᱠᱚᱫᱚ ᱱᱟᱦᱟᱜ ᱚᱱᱠᱟ ᱫᱚ ᱵᱷᱟᱵ ᱛᱮᱫᱚ ᱱᱟᱦᱟᱜ ᱴᱟᱠᱟ ᱯᱚᱭᱥᱟ ᱟᱨᱡᱟᱣ ᱵᱟᱝᱞᱮ ᱫᱟᱲᱮᱭᱟᱜ ᱛᱮ᱾ ᱠᱟᱹᱴᱤᱡ ᱠᱚᱥᱴᱚ ᱜᱮᱞᱮ ᱢᱚᱱᱮᱭᱮᱜᱼᱟ᱾
ᱤᱥ ᱟᱪᱪᱷᱟ ᱟᱪᱪᱷᱟ᱾ ᱟᱪᱪᱷᱟ ᱜᱚᱝᱠᱮ ᱟᱯᱮ ᱚᱱᱛᱮ ᱨᱮ ᱚᱱᱟ ᱥᱚᱨᱠᱟᱨ ᱛᱚᱨᱚᱯᱷ ᱠᱷᱚᱱ ᱚᱱᱟ ᱠᱤᱥᱟᱱ ᱢᱟᱱᱰᱤ ᱚᱱᱟ, ᱚᱱᱟ ᱥᱩᱡᱳᱜ ᱥᱩᱵᱤᱫᱷᱟ ᱵᱟᱪᱩᱜ ᱵᱟᱪᱩᱜ ᱟᱥᱮ᱾
ᱦᱳᱭ ᱜᱚᱝᱠᱮ ᱠᱨᱤᱥᱚᱠ ᱵᱚᱱᱫᱷᱩ᱾
ᱦᱚᱭ ᱟᱯᱮ ᱚᱱᱛᱮ ᱠᱨᱤᱥᱚᱠ ᱵᱚᱱᱫᱩ ᱵᱟᱦ ᱟᱞᱮ ᱛᱮᱫᱚ ᱠᱤᱥᱟᱱ ᱢᱟᱱᱰᱤᱭᱟᱜ ᱤᱭᱟᱹ
ᱟᱪᱪᱷᱟ ᱟᱪᱪᱷᱟ ᱟᱞᱮ ᱫᱚ ᱜᱚᱝᱠᱮ ᱚᱱᱟ ᱠᱨᱤᱥᱚᱠ ᱵᱚᱱᱫᱷᱩ ᱨᱮᱱᱟᱜ ᱟᱭᱢ ᱠᱤᱪᱷᱩ ᱠᱤᱪᱷᱩ ᱴᱟᱠ ᱠᱟ ᱞᱮ ᱧᱟᱢᱟ ᱢᱟᱥ ᱯᱤᱪᱷᱤ ᱦᱚᱸ ᱮᱱᱮ ᱤᱱᱟᱹᱜᱮ ᱟᱨ ᱵᱟᱝᱠᱷᱟᱱ ᱫᱚ ᱚᱱᱠᱟᱱᱟᱜ ᱟᱦ ᱮᱴᱟᱜ ᱥᱩᱵᱤᱫᱷᱟ ᱠᱚᱫᱚ ᱱᱟᱦᱟᱜ ᱵᱟᱹᱪᱩᱜ ᱛᱟᱞᱮᱭᱟ ᱦᱮᱸ᱾ ᱟᱨ ᱜᱚᱝᱠᱮ ᱢᱮᱱᱫᱚ ᱟᱞᱮ ᱫᱚ ᱚ᱾ ᱟᱯᱮ ᱫᱤᱥᱚᱢ ᱫᱚ ᱜᱚᱝᱠᱮ ᱪᱮᱫ ᱠᱚᱛᱮ ᱯᱮ ᱥᱤ ᱜᱮᱭᱟ ᱚᱱᱠᱟ ᱫᱚ?
ᱚᱱᱠᱟ ᱫᱚ ᱵᱚᱞᱛᱮ ᱜᱮᱞᱮ ᱵᱟᱱᱟᱨ ᱜᱮ ᱪᱟᱹᱞᱩᱜ ᱜᱮᱭᱟ᱾ ᱰᱟᱝᱨᱤ ᱛᱮᱦᱚᱸ ᱞᱮ ᱠᱚᱨᱟᱣ ᱜᱮᱭᱟᱞᱮ ᱛᱟᱨᱯᱚᱨᱮ ᱱᱚᱣᱟ ᱴᱨᱟᱠᱴᱚᱨ ᱛᱮᱦᱚᱸ ᱞᱮ ᱠᱚᱨᱟᱣ ᱜᱮᱭᱟᱞᱮ᱾
ᱟᱪᱪᱷᱟ ᱟᱪᱪᱷᱟ ᱟᱪᱪᱷᱟ᱾ ᱦᱮᱸ ᱜᱚᱝᱠᱮ ᱢᱮᱱᱫᱚ ᱟᱞᱮ ᱫᱤᱥᱚᱢ ᱫᱚ ᱱᱟᱦᱟᱜ ᱚᱱᱮ ᱚᱱᱠᱟ ᱴᱟᱠᱟ ᱯᱚᱭᱥᱟ ᱟᱹᱨᱡᱟᱹᱣ ᱨᱮᱱᱟᱜ ᱯᱚᱫ ᱵᱟᱹᱱᱩᱜ ᱛᱮ ᱠᱟᱰᱟ ᱰᱟᱹᱝᱨᱤ ᱟᱹᱰᱤ ᱟᱭᱢᱟ ᱟᱭᱢᱟ ᱞᱮ ᱫᱚᱦᱚ ᱟᱠᱟᱫ ᱠᱚᱣᱟ ᱩᱱᱠᱩ ᱠᱟᱰᱟ ᱰᱟᱹᱝᱨᱤ ᱛᱮᱜᱮ ᱱᱟᱦᱟᱜ ᱥᱮᱛᱟᱜ ᱨᱮ ᱵᱮᱨᱮᱫ ᱠᱟᱛᱮᱫ, ᱦᱩᱛᱩᱢ ᱯᱷᱟᱨᱪᱟ ᱠᱟᱛᱮᱫ ᱠᱟᱰᱟ ᱰᱟᱦᱤ ᱠᱟᱰᱟ ᱰᱟᱝᱝᱨᱤ ᱮ ᱡᱚᱲᱟᱣ ᱠᱟᱛᱮᱫ, ᱱᱟᱦᱮᱞ ᱜᱚᱜ ᱟᱛᱮᱫ ᱞᱮ ᱪᱟᱞᱟᱜᱼᱟ ᱠᱷᱮᱛ ᱵᱟᱹᱫᱽ ᱥᱮᱱ ᱜᱮ ᱛᱮᱦᱮᱧ ᱜᱟᱯᱟ ᱫᱚ ᱜᱚᱝᱠᱮ᱾
ᱦᱮᱸ ᱦᱩᱸ᱾
ᱟᱫᱚ ᱜᱚᱝᱠᱮ ᱢᱮᱱᱫᱚ ᱱᱚᱜᱼᱚᱭ ᱡᱮ ᱟᱵᱚ ᱥᱮᱫᱟᱭ ᱦᱟᱯᱲᱟᱢ ᱠᱚ ᱠᱷᱚᱱ ᱠᱚ ᱫᱚᱦᱚ ᱟᱹᱜᱩᱣ ᱟᱠᱟᱜ ᱵᱚᱱᱟ ᱢᱮᱨᱚᱢ, ᱵᱷᱤᱰᱤ, ᱠᱟᱰᱟ, ᱰᱟᱹᱝᱨᱤ ᱱᱩᱠᱩ ᱠᱚᱦᱚᱸ ᱟ ᱟᱹᱰᱤ ᱟᱹᱰᱤ ᱮ ᱟᱹᱰᱤ ᱜᱚᱲᱚ ᱥᱚᱯᱚᱦᱚᱫ ᱠᱚ ᱮᱢᱟ ᱵᱚᱱ ᱠᱟᱱᱟ᱾ ᱱᱤᱦᱟᱹᱛᱤ ᱟᱵᱚ ᱫᱚᱦᱚ ᱫᱚᱨᱠᱟᱨ ᱠᱟᱱᱟ ᱥᱮ ᱫᱚᱦᱚ ᱞᱟᱹᱠᱛᱤ ᱠᱟᱱ ᱛᱟᱵᱚᱱᱟ, ᱥᱮ ᱪᱮᱫ ᱵᱮᱱ ᱞᱟᱹᱭ-ᱟ?
ᱦᱮᱸ ᱜᱚᱝᱠᱮ ᱚᱱᱟ ᱠᱚ ᱢᱟ ᱫᱚᱦᱚ ᱫᱚᱨᱠᱟᱨ ᱜᱮ᱾ ᱦᱮᱸ ᱥᱮ ᱵᱟᱝ᱾ ᱚᱱᱟ ᱠᱚᱨᱮ ᱚᱱᱟ ᱫᱚᱦᱚ ᱨᱮᱱᱟᱜ ᱠᱟᱨᱚᱱ ᱦᱩᱭᱩᱜ ᱠᱟᱱᱟ ᱡᱮᱦᱮᱛᱩ ᱦᱩᱸ ᱱᱮᱛᱟᱨ ᱪᱟᱥ ᱵᱟᱥ ᱥᱤᱡᱤᱱ ᱨᱮ ᱚᱱᱟ ᱨᱮᱱᱟᱜ ᱚᱠᱟ ᱥᱟᱨ ᱯᱨᱚᱭᱳ ᱡᱚᱱᱚᱜ ᱠᱟᱱᱟ ᱚᱱᱟ ᱥᱟᱨ ᱦᱚᱸ ᱚᱸᱰᱮ ᱠᱷᱚᱱ ᱜᱮ ᱱᱟᱢᱚᱜ ᱠᱟᱱᱟ ᱦᱮᱸ ᱥᱮ ᱵᱟᱝ? ᱟᱫᱚ ᱚᱵᱷᱟᱵ ᱚᱵᱷᱟᱵ ᱴᱟᱭᱤᱢ ᱠᱚᱨᱮ ᱫᱚ ᱰᱟᱹᱝᱨᱤ ᱢᱮᱨᱚᱢ ᱠᱚ ᱛᱟᱦᱮᱸ ᱞᱮᱠᱷᱟᱱ ᱱᱮᱣ ᱚᱱᱟ ᱠᱚ ᱟᱹᱠᱷᱨᱤᱧ ᱵᱟᱲᱟ ᱠᱟᱛᱮ ᱦᱚᱸ ᱚᱵᱷᱟᱵ ᱡᱤᱱᱤᱥ ᱴᱟ ᱢᱮᱴᱟᱜ ᱜᱮᱭᱟ ᱦᱮᱸ ᱥᱮ ᱵᱟᱝ?
ᱦᱳᱭ᱾ ᱜᱚᱝᱠᱮ ᱚᱱᱟ ᱠᱷᱚᱱ ᱦᱚᱸ ᱟᱨᱚ ᱢᱤᱫᱴᱤᱡ ᱢᱟᱨᱟᱝ ᱢᱤᱫᱴᱤᱡ ᱠᱟᱛᱷᱟ ᱞᱤᱧ ᱢᱮᱱᱟ ᱦᱚᱭᱛᱚ ᱢᱮᱱ ᱫᱚ ᱜᱚᱝ ᱠᱮ ᱱᱚᱜᱼᱚᱭ ᱡᱮ ᱟᱵᱚ ᱨᱮᱱ ᱮ ᱢᱟᱨᱟᱝ ᱵᱩᱨᱩ, ᱡᱟᱦᱮᱨ ᱟᱭᱳ ᱢᱮᱱ ᱛᱮ ᱵᱚᱱ ᱵᱟᱲᱟᱭᱟ ᱦᱮᱸ ᱥᱮ᱾ ᱛᱮ ᱩᱱᱠᱤᱱ ᱴᱷᱮᱱ ᱩᱱᱠᱤᱱ ᱴᱷᱮᱱ ᱜᱚᱸᱰ ᱡᱚᱦᱟᱨ ᱠᱟᱛᱮᱫ ᱟᱵᱚᱣᱟᱜ ᱡᱤᱣᱤ ᱵᱟᱧᱪᱟᱜ-ᱟ ᱥᱮ ᱵᱟᱝ ᱵᱟᱧᱪᱟᱜᱼᱟ ᱛᱚᱵᱮ ᱱᱩᱠᱩ ᱟᱵᱚ ᱰᱟᱹᱝᱨᱤ ᱢᱮᱰᱚᱢ ᱠᱟᱜᱼᱟ ᱰᱟᱹᱝᱨᱤ ᱢᱮᱰᱚᱢ ᱵᱷᱤ ᱞᱤᱧ ᱩᱱᱠᱩ ᱟᱹᱠᱷᱨᱤᱧ ᱠᱟᱛᱮᱫ ᱞᱟᱹᱴᱩ ᱰᱟᱠᱛᱟᱨ ᱚᱲᱟᱜ ᱵᱚᱱ ᱪᱟᱞᱟᱣ ᱞᱮᱱ ᱠᱷᱟᱡ ᱜᱚᱝᱠᱮ ᱱᱤᱦᱟᱹᱛᱤ ᱵᱟᱧᱪᱟᱜ ᱟᱵᱚᱱ᱾ ᱦᱮᱸ ᱜᱚᱝᱠᱮ ᱚᱱᱟ ᱛᱮᱞᱤᱧ ᱢᱮᱱᱟ ᱟᱵᱚ ᱨᱮᱱ ᱡᱟᱦᱮᱨ ᱟᱭᱳ, ᱡᱟᱦᱮᱨ ᱵᱟᱵᱟ ᱛᱟᱹᱠᱤᱱ ᱩᱱᱟᱹᱜ ᱡᱟᱹᱱᱤᱡ ᱜᱚᱲᱚ ᱥᱚᱯᱚᱦᱚᱫ ᱵᱟᱠᱤᱱ ᱮᱢᱟ ᱵᱚᱱᱟ ᱢᱮᱱᱠᱷᱟᱱ ᱱᱩᱠᱩ ᱟᱵᱚ ᱨᱮᱱ ᱢᱮᱨᱚᱢ ᱵᱷᱤᱰᱤ ᱰᱟᱹᱝᱨᱤ ᱠᱟᱰᱟ ᱩᱱᱟᱹᱜ ᱜᱚᱲᱚ ᱥᱚᱯᱚᱦᱚᱫ ᱠᱚ ᱮᱢᱚᱜ ᱮᱢᱟ ᱵᱚᱱᱟ᱾
ᱜᱚᱝᱠᱮ ᱱᱚᱣᱟ ᱫᱚ ᱟᱹᱰᱤ ᱩᱰᱤ ᱴᱷᱤᱠ ᱠᱟᱛᱷᱟ ᱵᱤᱱ ᱞᱟᱹᱭ ᱠᱮ-ᱟ ᱟᱹᱵᱤᱱᱟᱜ ᱠᱟᱛᱷᱟ ᱟᱸᱡᱚᱢ ᱠᱟᱛᱮᱜ ᱩᱰᱤ ᱵᱷᱟᱹᱜᱮ ᱞᱤᱱ ᱵᱩᱡᱷᱟᱹᱣ ᱠᱮᱜ-ᱟ ᱡᱮᱢ ᱟᱵᱤᱱ ᱱᱤᱛᱚᱜ ᱵᱷᱟᱹᱜᱮ ᱠᱟᱛᱷᱟ ᱵᱤᱱ ᱞᱟᱹᱭᱫᱟ᱾ ᱟᱪᱪᱷᱟ ᱜᱚᱝᱠᱮ ᱞᱟᱹᱭ ᱫᱤᱧ ᱩᱸᱻ ᱟᱯᱮ ᱚᱱᱛᱮ ᱨᱮ ᱱᱤᱭᱟᱹ ᱫᱟᱜ ᱥᱤᱡᱤᱱ ᱨᱮ
ᱦᱳᱭ᱾
ᱚᱱᱛᱮ ᱨᱮ ᱫᱚ ᱪᱮᱫ ᱦᱩᱲᱩ ᱡᱟᱹᱥᱛᱤ ᱯᱮ ᱪᱟᱥ ᱜᱮᱭᱟ?
ᱦᱳᱭ ᱜᱚᱝᱠᱮ ᱚᱱᱠᱟ ᱫᱚ ᱱᱟᱦᱟᱜ ᱦᱩᱲᱩ ᱠᱚ ᱧᱩᱛᱩᱢ ᱫᱚ ᱱᱟᱦᱟᱸᱜ ᱵᱟᱰᱟᱭ ᱵᱟᱹᱱᱩᱜᱼᱟ᱾ ᱡᱟᱜ ᱜᱮ
ᱛᱚᱵᱩ ᱨᱮ ᱦᱚᱸ ᱡᱷᱚ-ᱡᱷᱚᱛᱚ ᱦᱚᱲ ᱢᱮᱠᱥᱤ‌ᱢᱟᱢ ᱠᱚ ᱪᱟᱥ ᱜᱮᱭᱟ ᱠᱚ ᱚᱱᱠᱟᱱ ᱦᱩᱲᱩ᱾
ᱦᱳᱭ ᱜᱚᱝᱠᱮ ᱚᱱᱟ ᱥᱚᱨᱱᱚ ᱠᱚ ᱦᱮᱸ ᱚᱱᱠᱟᱱᱟᱜ ᱟᱭᱢᱟ ᱟᱭᱢᱟ ᱵᱤᱵᱤ ᱤᱞᱮᱵᱷᱮᱱ ᱦᱮᱸ ᱚᱱᱠᱟᱱᱟᱜ ᱟᱹᱰᱤ ᱟᱭᱢᱟ ᱢᱮᱱᱟᱜᱼᱟ ᱜᱚᱝᱠᱮ ᱚᱱᱟ ᱠᱚᱫᱚ ᱦᱟᱸᱜ ᱩᱱᱟᱹᱜ ᱮᱠᱴᱟ ᱚᱱᱟ ᱠᱚ ᱵᱟᱨᱮ ᱛᱮ ᱦᱟᱸᱜ ᱩᱱᱟᱹᱜ ᱮᱠᱴᱟ ᱵᱟᱰᱟᱭ ᱵᱟᱹᱱᱩᱜᱼᱟ ᱡᱟᱜᱮ ᱵᱚᱭᱮᱥ ᱠᱚ ᱩᱱᱟᱹᱜ ᱟᱹᱣᱨᱤ ᱦᱩᱭᱩᱜᱼᱟ ᱛᱚ ᱾
ᱟᱪᱪᱷᱟ ᱟᱪᱪᱷᱟᱷᱟ ᱾
ᱦᱚᱸᱻ
ᱜᱚᱝᱠᱮ ᱟᱯᱮ ᱚᱱᱛᱮ ᱵᱷᱩᱛ ᱢᱩᱲᱤ ᱠᱚ ᱪᱟᱥ ᱜᱮᱭᱟ ᱠᱚ ᱾
ᱵᱷᱩᱛ ᱢᱩᱲᱤ ᱫᱚ ᱜᱚᱝᱠᱮ ᱵᱟᱝ ᱟᱸᱡᱚᱢ ᱵᱟᱲᱟ ᱦᱩᱭ ᱟᱠᱟᱱᱟ ᱾
ᱩᱦᱩᱸᱻ
ᱟᱫᱚ ᱦᱳᱭ ᱚᱱᱟ ᱵᱤᱵᱷᱤ ᱤᱞᱮᱵᱷᱮᱱ ᱫᱚ ᱦᱟᱸᱜ ᱟᱸᱡᱚᱢ ᱵᱟᱲᱟ ᱦᱩᱭ ᱟᱠᱟᱱᱟ ᱾ ᱥᱮ ᱥᱚᱨᱱᱚ ᱦᱚᱸ ᱟᱸᱡᱚᱢ ᱵᱟᱲᱟ ᱦᱩᱭ ᱟᱠᱟᱱᱟ ᱾
ᱟᱪᱪᱷᱟ ᱾
ᱦᱮᱸ ᱾
ᱦᱩᱸ ᱦᱩᱸ ᱦᱩᱸ
ᱮᱸᱻ ᱜᱚᱝᱠᱮ ᱢᱮᱱ ᱫᱚ ᱟᱯᱮ ᱫᱤᱥᱚᱢ ᱫᱚ ᱱᱷᱟᱜ ᱚᱱᱠᱟ ᱱᱟᱜ ᱚᱠᱟ ᱴᱟᱜ ᱡᱟᱹᱥᱛᱤ ᱦᱩᱭᱩᱜᱼᱟ ᱚᱱᱠᱟ ᱱᱟᱜ ᱢᱤᱫ ᱴᱤᱡ ᱤᱛᱟᱹ ᱵᱟᱨᱮ ᱛᱮ ᱵᱮᱱ ᱞᱟᱹᱭ ᱞᱮᱠᱷᱟᱱ ᱠᱟᱹᱴᱤᱡ ᱟᱹᱞᱤᱧ ᱦᱚᱸ ᱠᱟᱹᱴᱤᱡ ᱞᱤᱧ ᱵᱟᱲᱟᱭ ᱧᱟᱢ ᱠᱮᱭᱟ ᱾
ᱜᱚᱝᱠᱮ ᱟᱞᱮ ᱥᱮᱱ ᱫᱚ ᱱᱤᱛᱚᱜ ᱢᱟᱨᱠᱮᱴ ᱨᱮ ᱟᱹᱰᱤ ᱵᱷᱟᱹᱜᱤ ᱜᱮ ᱫᱟᱢ ᱧᱟᱢᱚᱜ ᱠᱟᱱᱟ ᱾ ᱚᱱᱟ ᱦᱳᱲᱳ ᱫᱚ ᱦᱩᱭᱩᱜ ᱠᱟᱱᱟ ᱵᱟ ᱵᱟᱫᱥᱟ ᱠᱚ ᱠᱚᱠᱟ ᱠᱚ ᱞᱟᱹᱭ ᱫᱚᱠᱚ ᱾ ᱟᱨ ᱠᱤᱪᱷᱩ ᱠᱤᱪᱷᱩ ᱡᱟᱭᱜᱟ ᱨᱮᱠᱚ ᱞᱟᱹᱭ ᱜᱮᱭᱟ ᱠᱚ ᱵᱷᱩᱛ ᱢᱩᱲᱤ ᱾
ᱟᱪᱷᱟ ᱟᱪᱷᱟ ᱦᱚᱭ ᱜᱚᱝᱠᱮ ᱾
ᱚᱱᱟ ᱦᱳᱲᱳᱣᱟᱜ ᱫᱚ ᱢᱟᱨᱠᱮᱴ ᱨᱮ ᱵᱷᱟᱹᱜᱤ ᱜᱮ ᱫᱟᱢ ᱧᱟᱢᱚᱜ ᱜᱮᱭᱟ ᱦᱮᱸ ᱥᱮ ᱵᱟᱝ ᱾ ᱚᱱᱟ ᱫᱚ ᱦᱩᱭᱩᱜ ᱠᱟᱱᱟ ᱠᱩᱭᱮᱱᱴᱟᱞ ᱦᱩᱭᱩᱜ ᱠᱟᱱᱟ ᱯᱟᱸᱪ ᱦᱟᱡᱟᱨ ᱾
ᱟᱪᱷᱟ ᱟᱪᱷᱟ ᱟᱪᱷᱟ ᱟᱪᱷᱟ ᱾ ᱜᱚᱝᱠᱮ ᱟᱞᱮ ᱥᱮᱱ ᱫᱚ ᱢᱮᱱᱫᱚ ᱟᱹᱰᱤ ᱟᱭᱢᱟ ᱟᱭᱢᱟ ᱦᱳᱲᱳ ᱠᱚᱜᱮ ᱱᱷᱟᱜ ᱵᱚᱫᱚᱞ ᱵᱟᱲᱟ ᱠᱟᱛᱮᱫ ᱞᱮ ᱨᱚᱦᱚᱭ ᱤᱫᱤᱭᱮᱫ ᱨᱮᱦᱚᱸ ᱱᱷᱟᱜ ᱫᱟᱢ ᱠᱚᱫᱚ ᱜᱚᱢᱠᱮ ᱵᱟᱞᱮ ᱧᱟᱢᱮᱫ-ᱟ ᱚᱱᱮ ᱚᱱᱠᱟ ᱜᱮᱞᱮ ᱧᱟᱢᱮᱫ-ᱟ ᱾ ᱢᱟᱱᱮ ᱠᱷᱟᱴᱟᱞᱤ ᱫᱚ ᱱᱷᱟᱜ ᱟᱹᱰᱤ ᱟᱭᱢᱟ ᱜᱮ ᱦᱩᱭᱩᱜ ᱠᱟᱱ ᱛᱟᱞᱮᱭᱟ ᱢᱮᱱᱫᱚ ᱠᱷᱮ ᱡᱮᱛᱮ ᱠᱚ ᱥᱟᱱᱟᱢ ᱦᱚᱲ ᱜᱮᱞᱮ ᱪᱟᱞᱟᱜ-ᱟ ᱟᱹᱰᱤ ᱟᱭᱢᱟ ᱞᱮ ᱠᱟᱹᱢᱤ ᱠᱟᱹᱥᱱᱤᱭᱟ ᱾ ᱟᱨ ᱚᱱᱮ ᱚᱱᱠᱟ ᱫᱟᱢ ᱫᱚ ᱱᱷᱟᱜ ᱵᱟᱞᱮ ᱧᱟᱢᱟ ᱜᱚᱢᱠᱮ ᱾
ᱛᱚ ᱢᱟᱱᱮ ᱜᱚᱝᱠᱮ ᱟᱯᱮᱥᱮᱱ ᱫᱚ ᱩᱰᱤ ᱱᱚᱶᱟ ᱠᱚ ᱤᱫᱤ ᱠᱟᱛᱮ ᱟᱹᱰᱤᱜᱟᱱ ᱥᱩᱵᱤᱫᱟ ᱦᱩᱭᱩᱜ ᱠᱟᱱᱟ ᱦᱮᱸ ᱪᱮ ᱵᱟᱝ ᱾
ᱦᱚᱭ ᱜᱚᱝᱠᱮ ᱟᱫᱚ ᱜᱚᱢᱠᱮ ᱡᱟᱠᱜᱮ ᱟᱹᱰᱤ ᱟᱭᱢᱟ ᱜᱮᱞᱟᱝ ᱨᱚᱯᱚᱲ ᱨᱚᱯᱚᱲᱮᱱᱟ ᱥᱮ ᱟᱹᱵᱤᱱ ᱥᱟᱞᱟᱜ ᱜᱚᱞᱯᱷᱚ ᱠᱟᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱜ-ᱟ ᱚᱱᱟ ᱞᱟᱹᱜᱤᱫ ᱛᱮ ᱟᱹᱰᱤ ᱟᱭᱢᱟ ᱟᱭᱢᱟ ᱥᱟᱨᱦᱟᱣ ᱞᱤᱧ ᱮᱢᱟᱵᱤᱱᱟ ᱾
ᱟᱪᱷᱟ ᱴᱷᱤᱠ ᱜᱮᱭᱟ ᱜᱚᱝᱠᱮ ᱾